ᱦᱮᱞᱳ᱾
ᱦᱮᱸ ᱡᱚᱦᱟᱨ ᱜᱮ᱾
ᱡᱚᱦᱟᱨ ᱜᱮ᱾
ᱨᱚᱲ ᱠᱚᱱᱟᱜ ᱵᱮᱥ ᱧᱚᱜ ᱵᱮᱥ ᱪᱮᱨᱦᱟ ᱧᱟᱢᱚᱜ
ᱦᱮᱸ᱾ ᱤᱧᱟᱜ ᱟᱸᱡᱚᱢᱚᱜ ᱠᱟᱱ ᱜᱮᱭᱟ? ᱦᱮᱞᱳ᱾
ᱟᱹᱞᱤᱧᱟᱜ ᱵᱤᱱ᱾ ᱦᱮᱸᱧ ᱨᱚᱲ ᱟᱹᱞᱤᱧᱟᱜ ᱵᱤᱱ ᱟᱸᱡᱚᱢ ᱮᱫᱟ?
ᱟᱸᱡᱚᱢ ᱫᱟᱹᱧ ᱟᱸᱡᱚᱢᱚᱜ ᱠᱟᱱ ᱜᱮᱭᱟ᱾
ᱛᱚ ᱪᱮᱫ ᱞᱮᱠᱟ ᱢᱮᱱᱟᱜ ᱵᱤᱱᱟ ᱱᱟᱜ?
ᱢᱚᱡᱽ ᱜᱮ ᱟᱫᱚ ᱪᱮᱫ ᱞᱮᱠᱟ? ᱦᱮᱸ ᱡᱚᱢ ᱠᱚᱦᱚᱸ ᱦᱩᱭᱱᱟ᱾ ᱟᱵᱮᱱ ᱫᱚ ᱪᱮᱫ ᱞᱮᱠᱟ ᱢᱮᱱᱟᱜ ᱵᱮᱱᱟ?
ᱟᱹᱞᱤᱧ ᱦᱚᱸ ᱱᱟᱦᱜ ᱵᱮᱥ ᱵᱟᱲᱟ ᱜᱮ ᱱᱟᱜ ᱢᱮᱱᱟᱜ ᱞᱤᱧᱟᱹ᱾
ᱚᱲᱟᱜ ᱦᱚᱲ ᱠᱚ ᱪᱮᱫᱮ ᱞᱮᱠᱟ?
ᱦᱳᱭ ᱵᱮᱥ ᱜᱮ᱾
ᱡᱚᱛᱚ ᱦᱚᱲᱜᱮ ᱵᱮᱥ
ᱟᱯᱮᱥᱮᱫ ᱢᱟ ᱛᱟᱦᱞᱮ ᱪᱮᱫ ᱞᱮᱠᱟ ᱥᱮᱨᱢᱟ ᱥᱮᱨᱢᱟ ᱡᱟᱹᱲᱤᱭ ᱫᱟᱭ ᱥᱮ ᱵᱟᱝ?
ᱥᱮᱨᱢᱟ ᱥᱮᱨᱢᱟ ᱱᱤᱛᱚᱜ ᱢᱟᱲ ᱥᱮᱫ ᱤᱧᱟᱹᱜ ᱢᱮᱱᱛᱮ ᱯᱟᱥᱮᱡ ᱜᱚᱴᱟ ᱜᱮ ᱚᱱᱠᱟ ᱜᱮ ᱫᱟᱜ ᱫᱟᱜ ᱢᱤᱫ ᱜᱷᱟᱹᱲᱤᱛᱮ ᱥᱤᱛᱩᱝ ᱟᱨ ᱦᱚᱸ ᱫᱟᱜ ᱡᱟᱹᱯᱩᱫ ᱩᱛᱟᱹᱨ ᱟᱹᱰᱤ ᱟᱸᱴᱮ ᱫᱟᱜ ᱮᱫᱟ ᱵᱟᱝᱠᱷᱟᱡ ᱫᱚ ᱩᱫᱽᱜᱟᱹᱨ ᱠᱟᱱᱟ ᱥᱤᱛᱩᱝ ᱫᱟᱭ ᱟᱹᱰᱤ ᱟᱸᱴ ᱮᱱᱟ ᱚᱝᱠᱟ ᱪᱟᱞᱟᱜ ᱠᱟᱱᱟ᱾
ᱦᱳᱭ ᱦᱳᱭ ᱦᱳᱭ ᱚᱱᱠᱟ ᱢᱟᱛᱚ ᱜᱚᱴᱟ ᱫᱤᱥᱚᱢ ᱜᱮ ᱱᱟᱦᱜ ᱪᱟᱞᱟᱜ ᱠᱟᱱᱟ ᱟᱞᱮ ᱥᱮᱫ ᱦᱚᱸᱢᱟ ᱚᱱᱠᱟ ᱜᱮ ᱦᱩᱭᱩᱜ ᱠᱟᱱᱟ᱾ ᱫᱟᱜ ᱱᱚᱣᱟ ᱫᱟᱜ ᱜᱮ ᱵᱟᱭ ᱫᱟᱜ ᱮᱫᱟ ᱛᱮᱦᱮᱧ ᱱᱚᱣᱟ ᱡᱟᱦᱟᱸᱜᱮ ᱠᱟᱹᱴᱤᱡ ᱛᱤᱦᱤᱧᱮ ᱫᱟᱜ ᱮᱫᱟ᱾ ᱚᱱᱟ ᱠᱟᱹᱴᱤᱡ ᱠᱚᱢ ᱠᱚᱢ ᱧᱚᱨᱚᱜ ᱠᱟᱱᱟ ᱟᱨᱠᱤ᱾ ᱟᱯᱮᱥᱮᱫ ᱢᱟ ᱛᱮᱦᱮᱧ ᱛᱟᱦᱞᱮ ᱫᱟᱜ ᱞᱮᱫᱟᱭ ᱥᱮ ᱵᱟᱝ?
ᱦᱮᱸ ᱛᱤᱦᱤᱧ ᱟᱹᱰᱤ ᱟᱸᱴᱮ ᱫᱟᱜ ᱠᱮᱫᱟ ᱟᱨᱦᱚᱸ ᱫᱤᱱ ᱨᱮᱦᱚᱸ ᱟᱫᱷᱟ ᱵᱮᱞᱟ ᱫᱚᱭ ᱫᱟᱜ ᱠᱮᱫᱟ᱾
ᱦᱳᱭ ᱦᱳᱭ ᱦᱳᱭ ᱛᱚ ᱱᱟᱦᱜ ᱵᱟᱹᱫᱽ ᱠᱦᱮᱛ ᱵᱟᱹᱫᱽ ᱠᱚᱨᱮ ᱪᱮᱢ ᱵᱟᱹᱫᱽ ᱠᱚᱨᱮ ᱪᱤᱠᱟ ᱫᱟᱜ ᱠᱚ ᱞᱟᱜᱟᱜ ᱠᱟᱱᱟ ᱥᱮ ᱵᱟᱝ?
ᱫᱟᱜ ᱠᱚᱢᱟ ᱦᱮᱸ ᱥᱮᱨᱢᱟ ᱫᱟᱜ ᱛᱮᱦᱚᱸ ᱦᱩᱭᱩᱜ ᱠᱟᱱ ᱜᱮᱭᱟ ᱟᱫᱚ ᱟᱞᱮ ᱢᱟ ᱦᱩᱲᱩ ᱠᱚᱢᱟ ᱵᱟᱞᱮ ᱪᱟᱥᱮᱫ ᱥᱮ ᱟᱫᱚ ᱫᱟᱜ ᱨᱮᱱᱟᱜ ᱫᱚ ᱩᱱᱟᱹᱜ ᱤᱭᱟᱹ ᱫᱚ ᱵᱟᱹᱱᱩᱜ-ᱟ᱾
ᱪᱮᱫ ᱠᱚᱯᱮ ᱢᱟ ᱪᱟᱥ ᱜᱮᱭᱟᱯᱮ ᱛᱟᱦᱞᱮ ᱱᱟᱜ?
ᱦᱩᱲᱩ ᱢᱟᱱᱮ ᱟᱞᱮ ᱜᱮ ᱵᱟᱞᱮ ᱪᱟᱥ ᱜᱮᱭᱟ ᱟᱨ ᱦᱚᱲ ᱫᱚᱠᱚ ᱪᱟᱥᱮᱫ ᱜᱮᱭᱟ, ᱩᱸ ᱱᱚᱱᱛᱮ ᱫᱚ ᱡᱟᱹᱥᱛᱤ ᱪᱟ ᱠᱚᱞᱮ ᱨᱚᱦᱚᱭ ᱵᱟᱲᱟᱭᱟ᱾
ᱚᱸ ᱥᱩᱫᱷᱩ ᱢᱟᱱᱮ ᱥᱩᱫᱷᱩ ᱪᱟ ᱜᱮ᱾
ᱦᱮᱸ ᱪᱟ ᱟᱱᱟᱨᱚᱥ ᱤᱱᱟᱹ ᱠᱚ ᱾
ᱢᱟᱱᱮ ᱟᱯᱮᱥᱮᱫ ᱫᱚ ᱱᱟᱜ ᱪᱮᱫ ᱞᱮᱠᱟ ᱫᱤᱥᱚᱢ ᱨᱮᱱᱟᱜ ᱵᱩᱨᱩ ᱫᱤᱥᱚᱢ ᱥᱮ ᱥᱚᱢᱚᱛ ᱥᱮ
ᱥᱚᱢᱚᱛᱚᱞ ᱜᱮᱭᱟ ᱵᱩᱨᱩ ᱫᱤᱥᱚᱢ ᱫᱚ ᱯᱷᱮᱨ ᱵᱩᱨᱩ ᱠᱷᱚᱡ ᱫᱚᱞᱮ ᱡᱷᱟᱹᱞ ᱜᱮᱭᱟ ᱡᱷᱟᱹᱞ ᱫᱚ ᱾ ᱯᱷᱮᱨ ᱚᱱᱮ ᱚᱱᱠᱟ ᱥᱚᱢᱚᱛᱚᱞ ᱜᱮᱭᱟᱞᱮ ᱱᱚᱛᱮ ᱫᱚ ᱾
ᱦᱳᱭ ᱦᱳᱭ ᱾ ᱛᱚ ᱚᱱᱟ ᱦᱩᱲᱩ ᱢᱩᱲᱩ ᱠᱚᱫᱚ ᱱᱟᱜ ᱵᱮᱥᱤ ᱵᱟᱝ ᱯᱮ ᱨᱚᱦᱚᱭ ᱜᱮᱭᱟ ᱾
ᱨᱚᱦᱚᱭ ᱫᱚᱞᱮ ᱨᱚᱦᱚᱭᱮᱫ ᱜᱮᱭᱟ ᱠᱤᱱᱛᱩ ᱩᱱᱟᱹᱜ ᱟᱸᱴ ᱫᱚ ᱵᱟᱝ ᱾ ᱡᱟᱹᱥᱛᱤ ᱫᱚ ᱤᱭᱟᱹ ᱜᱤ ᱪᱟ ᱜᱤ ᱾ ᱢᱟᱱᱮ ᱟᱹᱢ ᱪᱤᱫᱟᱜ ᱵᱟᱝ ᱮᱱᱛᱮᱫ ᱵᱟᱠᱩ ᱨᱚᱦᱚᱭ ᱜᱮᱭᱟ ᱟᱨ ᱦᱩᱭ ᱦᱚᱸ ᱮᱱᱛᱮᱜ ᱩᱱᱟᱹᱜ ᱢᱚᱸᱡᱽ ᱛᱮ ᱵᱟᱝ ᱦᱩᱭᱩᱜ-ᱟ ᱥᱮ ᱟᱹᱰᱤ ᱟᱸᱴ ᱠᱚ ᱪᱚᱦᱚᱴᱟ ᱾ ᱦᱩᱲᱩᱢ ᱨᱚᱦᱚᱭ ᱠᱟᱜ ᱨᱮᱦᱚᱸ ᱟᱹᱰᱤ ᱟᱸᱴ ᱠᱚ ᱪᱚᱦᱚᱴᱟ, ᱜᱟᱹᱭ ᱠᱩ ᱠᱩ ᱛᱚᱞ ᱠᱚᱣᱟ ᱾ ᱦᱳᱭᱛᱚ ᱟᱹᱰᱤ ᱟᱸᱴ ᱮᱱᱛᱮᱜ ᱚᱱᱟ ᱚᱱᱟ ᱤᱭᱟᱹᱛᱮ ᱟᱭᱢᱟ ᱦᱚᱲᱜᱮ ᱵᱟᱠᱩ ᱪᱟᱥ ᱜᱮᱭᱟ ᱾ ᱟᱨ ᱦᱩᱭ ᱦᱚᱸ ᱩᱱᱟᱹᱜ ᱢᱚᱸᱡᱽᱛᱮ ᱵᱟᱝ ᱦᱩᱭᱩᱜ-ᱟ ᱾ ᱦᱟᱥᱟ ᱨᱮᱱᱟᱜ ᱦᱟᱥᱟ ᱦᱚᱸ ᱤᱭᱟᱹ ᱢᱮᱱᱟᱜ-ᱟ ᱟᱨ ᱤᱭᱟᱹ ᱫᱟᱜ ᱨᱮᱱᱟᱜ ᱦᱚᱸ ᱩᱱᱟᱹᱜ ᱢᱚᱸᱡᱽ ᱵᱮᱵᱚᱥᱛᱷᱟ ᱵᱟᱹᱱᱩᱜ ᱟᱥᱮ ᱾ ᱚᱱᱟ ᱤᱭᱟᱹᱛᱮ ᱦᱩᱲᱩ ᱠᱩᱫᱚ ᱩᱱᱟᱹᱜ ᱟᱸᱴ ᱵᱟᱠᱚ ᱪᱟᱥ ᱜᱮᱭᱟ ᱾
ᱟᱞᱮ ᱥᱮᱫ ᱢᱟ ᱚᱱᱟ ᱠᱚᱢᱟ ᱵᱟᱝᱠᱚ ᱪᱟᱥ ᱵᱟᱲᱟᱭ ᱜᱮᱭᱟ ᱱᱟᱜ ᱾ ᱟᱱᱟᱨᱚᱥ ᱠᱚ ᱪᱟ ᱠᱚ ᱚᱱᱟ ᱠᱚᱫᱚ ᱵᱟᱝᱠᱚ ᱪᱟᱥ ᱜᱮᱭᱟ ᱡᱟ ᱦᱩᱭᱩᱜ-ᱟ ᱦᱩᱲᱩ ᱠᱚ ᱾ ᱥᱚᱵᱽᱡᱤ ᱠᱚ ᱟᱹᱞᱩ ᱠᱚ ᱢᱟᱹᱨᱤᱪ ᱠᱚ ᱾ ᱯᱚᱴᱚᱞ ᱠᱚ ᱡᱷᱤᱸᱜᱟᱹ ᱠᱚ ᱡᱚᱛᱚᱣᱟᱜ ᱢᱟᱱᱮ ᱡᱚᱛᱚ ᱨᱚᱠᱚᱢᱟᱜ ᱥᱚᱵᱽᱡᱤ ᱞᱮ ᱪᱟᱥ ᱵᱟᱲᱟᱭ ᱜᱮᱭᱟ ᱱᱟᱜ ᱾ ᱚᱱᱮ ᱚᱱᱠᱟ ᱪᱟ ᱢᱟ ᱪᱟ ᱢᱟ ᱠᱚᱨᱮᱱᱟᱜ ᱫᱚ ᱱᱟᱜ ᱟᱞᱮ ᱫᱚ ᱪᱟᱥ ᱢᱟᱱᱮ ᱱᱤᱭᱟᱹ ᱱᱤᱭᱟᱹ ᱠᱚᱨᱮ ᱫᱚ ᱱᱟᱦᱟᱜ ᱪᱟ ᱢᱟ ᱠᱚᱫᱚ ᱵᱟᱝᱞᱮ ᱪᱟᱥ ᱵᱟᱲᱟ ᱟᱠᱟᱫᱟ ᱛᱚ ᱟᱨ ᱵᱟᱝᱞᱮ ᱵᱟᱲᱟᱭᱟ ᱾ ᱡᱮ ᱪᱮᱫ ᱞᱮᱠᱟ ᱠᱟᱛᱮᱜ ᱠᱚ ᱪᱟᱥᱟ ᱥᱮᱠᱚ ᱪᱤᱠᱟᱹᱭᱟᱠᱚ ᱾
ᱩᱢᱢ ᱪᱟ ᱫᱚ ᱵᱟᱜᱟᱱ ᱦᱩᱭᱩᱜ ᱠᱟᱱᱟ ᱢᱟᱱᱮ ᱟᱹ ᱠᱟᱹᱴᱤᱡ ᱠᱟᱹᱴᱤᱡ ᱪᱟᱨᱟ ᱟᱹᱜᱩ ᱦᱩᱭᱩᱜ ᱠᱟᱱᱟ ᱦᱟᱝ ᱛᱚ ᱞᱟᱭᱤᱱ ᱞᱟᱭᱤᱱ ᱛᱮ ᱚᱱᱟ ᱨᱚᱦᱚᱭ ᱠᱟᱛᱮᱜ ᱚᱱᱟ ᱚᱱᱟᱜᱤ ᱚᱱᱟ ᱠᱟᱹᱴᱤᱡ ᱠᱟᱹᱴᱤᱡ ᱪᱟᱨᱟ ᱜᱤ ᱡᱚᱛᱚᱱ ᱛᱮ ᱦᱟᱨᱟᱭ ᱦᱩᱭᱩᱜ-ᱟ ᱾ ᱛᱟᱨᱯᱚᱨᱮ ᱯᱚᱨᱮᱛᱮ ᱪᱮᱫ ᱞᱮᱠᱟ ᱠᱟᱹᱴᱤᱡ ᱫᱟᱨᱤ ᱦᱟᱨᱟ ᱞᱮᱱᱠᱷᱟᱡ ᱱᱟᱣᱟ ᱱᱟᱣᱟ ᱥᱟᱠ ᱥᱟᱠᱟᱢ ᱠᱚ ᱩᱰᱩᱠᱚᱜ-ᱟ ᱦᱟᱝ ᱛᱚ ᱛᱤᱱ ᱡᱚᱠᱷᱚᱱ ᱚᱱᱟ ᱫᱟᱨᱤ ᱮᱠᱫᱚᱢ ᱯᱩᱨᱟᱹ ᱦᱟᱨᱟ ᱩᱛᱟᱹᱨᱚᱜ ᱩᱱ ᱡᱚᱠᱷᱚᱡ ᱱᱟᱣᱟ ᱱᱟᱣᱟ ᱥᱟᱠᱟᱢ ᱩᱰᱩᱠᱚᱜ-ᱟ ᱾ ᱚᱱᱟ ᱥᱟᱠᱟᱢ ᱜᱤᱞᱮ ᱥᱤᱫᱟ, ᱚᱱᱟ ᱥᱟᱠᱟᱢ ᱜᱤ ᱥᱤᱫ ᱠᱟᱛᱮᱫ ᱤᱭᱟᱹ ᱪᱮᱫ ᱞᱮᱠᱟ ᱯᱷᱮᱠᱴᱨᱤ ᱠᱚ ᱛᱟᱦᱮᱱ ᱜᱮᱭᱟ ᱦᱟᱝ ᱯᱷᱮᱠᱴᱨᱤ ᱨᱮᱠᱚ ᱤᱫᱤᱭᱟ ᱦᱮᱸ ᱚᱸᱰᱮ ᱯᱨᱚᱥᱮᱥᱤᱝ ᱦᱩᱭᱩᱜ-ᱟ ᱾ ᱛᱟᱨᱯᱚᱨᱮ ᱚᱱᱰᱮᱜᱮ ᱚᱱᱟ ᱢᱮᱥᱤᱱ ᱛᱤᱜᱤ ᱨᱚᱦᱚᱲᱚᱜ-ᱟ ᱛᱟᱨᱯᱚᱨᱮ ᱚᱸᱰᱮ ᱠᱚ ᱜᱮᱡᱮᱨᱟ ᱾ ᱚᱱᱟ ᱨᱮᱱᱟᱜ ᱪᱮᱫ ᱞᱮᱠᱟ ᱪᱟ ᱯᱟᱹᱛᱤ ᱵᱚᱱ ᱧᱩᱭᱮᱫᱟ ᱦᱟᱝ?
ᱦᱳᱭ ᱦᱳᱭ ᱾
ᱟ ᱛᱚ ᱢᱟᱜ ᱪᱟ ᱠᱚ ᱚᱱᱠᱟ ᱠᱚ ᱨᱚᱦᱚᱭ ᱵᱟᱲᱟ ᱠᱟᱛᱮᱫ ᱱᱟᱜ ᱪᱮᱫ ᱞᱮᱠᱟ ᱢᱟᱱᱮ ᱠᱟᱹᱣᱰᱤ ᱠᱚᱯᱮ ᱧᱟᱢ ᱵᱟᱲᱟᱭ ᱜᱮᱭᱟ ᱥᱮ
ᱪᱟ ᱨᱮᱫᱚ ᱩᱱᱟᱹᱜ ᱟᱸᱴ ᱫᱚ ᱵᱟᱝ ᱦᱮᱸ ᱠᱮᱡᱤ ᱨᱮ ᱛᱤᱨᱤᱥ ᱛᱤᱨᱤᱥ ᱴᱟᱠᱟ ᱠᱟᱛᱮᱫ ᱛᱤᱨᱤᱥ ᱫᱚ ᱤᱱᱟᱹᱜ ᱫᱟᱢ ᱫᱚ ᱚᱱᱮ ᱚᱱᱠᱟ ᱞᱟᱦᱟ ᱛᱟᱭᱚᱢᱚᱜ ᱠᱟᱱᱟ ᱾
ᱱᱚᱣᱟ ᱠᱮᱡᱤ ᱛᱤᱨᱤᱥ ᱴᱟᱠᱟ ᱠᱟᱛᱮᱫ? ᱟᱞᱮ ᱥᱮᱫ ᱢᱟ ᱠᱤᱡᱤ ᱜᱮᱛᱚ ᱢᱚᱱᱮ ᱦᱚᱭ
ᱚ ᱤᱭᱟᱹ ᱪᱮᱫ ᱞᱮ ᱢᱟᱱᱮ ᱟᱹᱠᱷᱨᱤᱧ ᱟ ᱟᱞᱮ ᱫᱚ ᱚᱱᱟᱧ ᱢᱮᱱᱫᱟ ᱥᱟᱠᱟᱢ ᱱᱟᱜ ᱠᱟᱛᱷᱟ ᱟᱨ ᱤᱭᱟᱹ ᱪᱟ ᱫᱚ ᱚᱱᱟ ᱚᱱᱟ ᱫᱚ ᱵᱟᱹᱧ ᱞᱟᱹᱭ ᱫᱟᱲᱮᱜ ᱠᱟᱱᱟ᱾
ᱟᱯᱮ ᱴᱷᱮᱱ ᱠᱷᱚᱱᱟᱜ ᱢᱟ ᱢᱟᱱᱮ ᱚᱱᱟ ᱥᱟᱠᱟᱢ ᱠᱚ ᱤᱫᱤ ᱛᱮ ᱛᱟᱨᱯᱚᱛᱮ ᱢᱟ ᱦᱟᱸᱰᱮ ᱪᱟ ᱠᱟᱛᱮ ᱯᱨᱚᱥᱤᱥᱤᱝ ᱦᱩᱭᱩᱜᱼᱟ ᱛᱚᱵᱮᱱᱟᱜ ᱦᱩᱭᱩᱜᱼᱟ᱾
ᱠᱷᱟᱡ ᱫᱚ᱾
ᱟᱨ ᱱᱟᱜ ᱟᱠᱟ ᱚᱠᱟᱨᱨ ᱱᱟᱜ ᱢᱮᱱᱟᱜ ᱵᱤᱱᱟ ᱱᱤᱛᱚᱜ ᱢᱟ ᱵᱮᱠᱜᱨᱟᱣᱩᱱᱰ ᱨᱮ ᱜᱟᱹᱲᱤ ᱠᱚᱢᱟ ᱪᱟᱞᱟᱣ ᱵᱟᱲᱟᱜ ᱠᱟᱱ ᱫᱚ?
ᱚ ᱜᱟᱹᱰᱤ ᱟᱸᱡᱚᱢᱚᱜ ᱠᱟᱱᱟ?
ᱦᱳᱭ᱾
ᱦᱮᱞᱳ᱾
ᱦᱮᱸ᱾
ᱮᱸ ᱱᱤᱛᱚᱜ ᱴᱷᱤᱠ ᱜᱮᱭᱟ?
ᱦᱳᱭ ᱴᱷᱤᱠ ᱜᱮᱭᱟ ᱜᱟᱹᱰᱤ ᱜᱮ ᱱᱟᱜ ᱯᱟᱨᱚᱢ ᱱᱟᱛᱚ ᱚᱱᱟ ᱜᱮᱨᱮ ᱵᱮᱠ ᱟᱸᱡᱚᱢ ᱱᱟᱛᱚ ᱚᱱᱟ ᱜᱮᱞᱤᱧ ᱞᱟᱹᱭᱟᱜ ᱠᱟᱱᱟ ᱟᱨᱠᱤ᱾
ᱚ᱾
ᱛᱚ ᱱᱟᱜ ᱚᱱᱟ ᱫᱚ ᱟᱵᱮ ᱟᱯᱮ ᱴᱷᱮᱱ ᱠᱷᱚᱱᱟᱜ ᱫᱚ ᱱᱟᱜ ᱛᱤᱨᱤᱥ ᱴᱟᱠᱟ ᱠᱟᱛᱮᱫ ᱠᱚ ᱤᱫᱤᱭᱟ ᱱᱟᱜ ᱥᱟᱠᱟᱢ ᱫᱚ ᱵᱟᱝ?
ᱦᱮᱸ ᱠᱮᱡᱤ ᱨᱮ ᱛᱤᱨᱤᱥ ᱴᱟᱠᱟ ᱠᱟᱛᱮᱫ ᱟᱫᱚ ᱟ ᱟᱭᱢᱟ ᱟᱭᱢᱟ ᱠᱚ ᱤᱫᱤᱭᱮᱫᱟ᱾
ᱦᱳᱭ ᱦᱳᱭ ᱦᱳᱭ᱾
ᱟᱫᱚ ᱚᱱᱟ ᱦᱤᱥᱟᱹᱵ ᱛᱮ ᱫᱟᱢ ᱠᱚ ᱮᱢᱚᱜ ᱠᱟᱱᱟ ᱟᱞᱮ ᱫᱚ ᱠᱷᱟᱹᱞᱤ ᱯᱷᱮᱠᱴᱨᱤ ᱨᱮ ᱪᱮᱫ ᱞᱮᱠᱟ ᱥᱟᱯᱞᱟᱭ ᱞᱮ ᱮᱢᱟᱠᱚ ᱠᱟᱱᱟ ᱚᱱᱮ ᱚᱱᱠᱟ᱾ ᱥᱟᱯᱞᱟᱭ ᱮᱢ ᱠᱟᱛᱮᱫ ᱩᱱᱠᱩ ᱜᱮ ᱚᱱᱟ ᱨᱮᱱᱟᱜ ᱫᱟᱢ ᱦᱤᱥᱟᱹᱵ ᱛᱮ ᱯᱟᱭᱥᱟ ᱠᱚ ᱮᱢᱚᱜ ᱠᱟᱱᱟ᱾ ᱦᱮᱸ ᱢᱟ ᱦᱮᱸ, ᱪᱮᱫ ᱵᱮᱱ ᱢᱮᱱᱫᱟ?
ᱡᱟᱦᱟᱱᱟᱜ ᱟᱸ ᱚᱱᱟ ᱤᱭᱟᱹ ᱦᱤᱥᱟᱹᱵᱽ ᱛᱮ᱾ ᱢᱟᱱᱮ ᱡᱟᱦᱟᱸ ᱛᱤᱱᱟᱹᱜ ᱜᱮᱯᱮ ᱨᱚᱦᱚᱭ ᱜᱤᱲᱤ ᱠᱮᱫᱟ ᱠᱳᱱᱳ ᱢᱟᱱᱮ ᱦᱤᱥᱟᱹᱵᱽ ᱞᱮᱠᱟᱱᱟᱜ ᱵᱟᱹᱱᱩᱜᱼᱟ ᱡᱮ ᱱᱤᱱᱟᱹᱜ ᱵᱤᱜᱷᱟᱹᱧ ᱨᱚᱦᱚᱭ ᱠᱮᱫᱟ ᱥᱮ ᱩᱱᱟᱹᱜ ᱵᱤᱜᱷᱟᱹᱧ ᱨᱚᱦᱚᱭ ᱠᱮᱫᱟ᱾
ᱦᱤᱥᱟᱹᱵᱽ ᱤᱭᱟᱹ ᱵᱤᱜᱷᱟᱹ ᱢᱟᱱᱮ ᱛᱤᱱᱟᱹᱜ ᱜᱟᱱᱮᱢ ᱨᱚᱦᱚᱭ ᱠᱟᱜ ᱛᱤᱱᱟᱹᱜ ᱜᱟᱱ ᱡᱟᱭᱜᱟ ᱨᱮᱢ ᱨᱚᱦᱚᱭ ᱟᱠᱟᱜ ᱚᱱᱟ ᱦᱤ ᱦᱤᱥᱟᱹᱵᱽ ᱛᱮᱜᱮ ᱯᱟᱹᱛᱤ ᱫᱚ ᱦᱩᱭᱩᱜ ᱠᱟᱱᱟ, ᱢᱟᱱᱮ ᱪᱟ ᱥᱟᱠᱟᱢ ᱦᱩᱭᱩᱜ ᱠᱟᱱᱟ᱾
ᱦᱳᱭ ᱦᱳᱭ ᱦᱳᱭ᱾
ᱢᱤᱫᱴᱮᱱ ᱫᱟᱨᱤ ᱨᱮ ᱢᱚᱴᱟᱢᱩᱴᱤ ᱚᱱᱟ ᱦᱚᱸᱢᱟ ᱵᱟᱹᱧ ᱞᱟᱹᱭ ᱫᱟᱲᱮᱜ ᱠᱟᱱᱟ᱾ ᱦᱤᱥᱟᱹᱵ ᱠᱤᱛᱟᱹᱵ ᱱᱤᱭᱟᱹ ᱫᱚ ᱚᱱᱟ ᱦᱚᱸ ᱵᱟᱹᱞᱤᱧ ᱢᱚᱡᱽ-ᱟ ᱥᱮ ᱟᱫᱚ
ᱚ ᱚ᱾
ᱦᱩᱸ᱾ ᱢᱳᱵᱟᱭᱤᱞ ᱠᱚᱨᱮᱜ ᱯᱟᱥᱮᱜ ᱵᱮᱱ ᱧᱮᱞ ᱵᱟᱲᱟᱣ ᱠᱟᱜ ᱜᱮᱭᱟ ᱪᱟ ᱵᱟᱜᱟᱱ, ᱦᱮᱸ᱾
ᱦᱮᱸ ᱡᱟ ᱞᱤᱧ ᱧᱮᱞ ᱵᱟᱲᱟ ᱟᱠᱟᱫᱟ ᱚᱱᱛᱮ ᱢᱳᱵᱟᱭᱤᱞ ᱠᱚᱨᱮᱜ ᱜᱮ ᱡᱟ ᱧᱮᱞ ᱵᱟᱲᱟ ᱦᱩᱭ ᱠᱟᱱ, ᱢᱟ ᱟᱨ ᱚᱱᱛᱮ ᱢᱟ ᱪᱟ ᱵᱟᱲᱟ ᱜᱮ ᱵᱟᱝ ᱦᱩᱭ ᱵᱟᱲᱟ ᱟᱠᱟᱱ᱾ ᱟᱨ ᱚᱲᱟᱜ ᱠᱚᱨᱮ ᱜᱮ ᱛᱟᱦᱮᱸ ᱵᱟᱲᱟ ᱦᱩᱭᱩᱜ ᱜᱮᱭᱟ ᱪᱟᱥᱵᱟᱥ ᱠᱚᱜᱮ ᱧᱮᱞ ᱵᱟᱲᱟ ᱦᱩᱭᱩᱜᱼᱟ᱾ ᱟ ᱟᱞᱮ ᱥᱮᱫ ᱢᱟ ᱱᱮᱛᱟᱨ ᱦᱚᱸᱜᱼᱚ ᱱᱚᱝᱠᱟ ᱢᱟᱱᱮ ᱫᱟᱜ ᱥᱮᱨᱢᱟ᱾ ᱫᱟᱜ ᱦᱚᱸ ᱵᱟᱭ ᱫᱟᱜ ᱮᱫᱟ ᱵᱟᱹᱫ ᱠᱚᱨᱮ ᱦᱚᱸ ᱱᱟᱜ᱾ ᱛᱚᱸᱵᱟ ᱜᱮ ᱵᱟᱝ ᱛᱚᱵᱟᱜ ᱠᱟᱱᱟ ᱫᱟᱜ ᱠᱚ, ᱦᱩᱲᱩ ᱠᱚᱢᱟ ᱪᱤᱠᱟᱹᱛᱮᱞᱮ ᱨᱚᱦᱚᱭᱟ?
ᱚ ᱟᱹᱣᱨᱤ ᱯᱮ ᱮᱦᱚᱵᱟ ᱛᱚᱵᱮ ᱨᱚᱦᱚᱭ ᱠᱚᱫᱚ ᱦᱟᱝ?
ᱨᱚᱦᱚᱭ ᱠᱚᱫᱚ ᱱᱟᱜ ᱟᱹᱣᱨᱤ ᱞᱮ ᱮᱦᱚᱵᱟ ᱮᱠᱷᱚᱱᱳ ᱚᱱᱟ ᱠᱚ ᱮᱠᱷᱚᱱᱳ ᱮᱦᱚᱵ ᱛᱮᱞᱮ ᱫᱟᱜ ᱢᱟ ᱴᱷᱤᱠ ᱴᱷᱟᱠ ᱵᱟᱝ ᱞᱟᱜᱟᱜ ᱠᱟᱱᱟ ᱟᱨ ᱪᱤᱠᱟᱹᱛᱮᱱᱟᱜ ᱮᱢ ᱨᱚᱦᱚᱭ ᱜᱚᱫᱟ
ᱦᱮᱸ ᱦᱮᱸ ᱦᱮᱸ
ᱛᱚᱞᱟ ᱠᱚᱦᱚᱸ ᱛᱚ ᱱᱟᱜ ᱜᱤᱰᱤᱭᱟ ᱱᱟᱜ ᱟᱜ ᱢᱟᱮᱟᱣ ᱦᱩᱭ ᱜᱚᱫ ᱠᱟᱱᱟ ᱾ ᱥᱮᱨᱢᱟ ᱡᱟᱹᱲᱤ ᱜᱮ ᱵᱟᱹᱱᱩᱜᱼᱟ
ᱫᱟᱜ ᱵᱟᱝ ᱛᱟᱦᱮᱸ ᱞᱮᱱᱠᱷᱟᱡ ᱢᱟ ᱦᱩᱲᱩ ᱢᱟ ᱟᱹᱰᱤ ᱮᱱᱛᱮᱜ ᱟᱹᱰᱤ ᱦᱮᱸ ᱡᱷᱟᱢᱮᱞᱟ ᱾
ᱫᱟᱜ ᱵᱟᱝ ᱛᱟᱦᱮᱸᱞᱱᱠᱷᱟᱱ ᱢᱟ ᱚᱱᱟ ᱢᱟ ᱫᱟᱜ ᱨᱮᱱᱟᱜ ᱜᱮ ᱡᱤᱱᱤᱥ ᱠᱟᱱ ᱫᱟᱜ ᱵᱟᱝ ᱛᱟᱦᱮᱸ ᱞᱮᱱᱠᱷᱟᱱ ᱢᱟ ᱵᱟᱝ ᱦᱩᱭᱩᱜᱼᱟ ᱪᱮᱫ ᱦᱚᱸ
ᱠᱷᱟᱡ ᱫᱚ ᱱᱤᱛᱚᱜ ᱫᱚ ᱛᱚᱵᱮ ᱵᱟᱹᱭᱦᱟᱹᱲ ᱠᱚᱨᱮ ᱫᱚ ᱠᱷᱟᱹᱞᱤ ᱦᱩᱲᱩ ᱜᱮ ᱦᱟᱝ ᱦᱩᱲᱩ ᱪᱷᱟᱲᱟ ᱟᱨ ᱤᱭᱟᱹ ᱥᱟᱠ ᱥᱚᱵᱽᱡᱤ ᱠᱚᱫᱚ ᱱᱤᱛᱚᱜ ᱵᱟᱯᱮ ᱞᱟᱜᱟᱣ ᱦᱟᱛᱟᱲᱟ
ᱟᱞᱮ ᱢᱟ ᱵᱟᱹᱭᱦᱟᱹᱲ ᱠᱚᱨᱮ ᱜᱮ ᱱᱟᱦᱟᱜ ᱦᱩᱲᱩ ᱠᱚᱫᱚᱞᱮ ᱞᱟᱜᱟᱣᱫᱟ, ᱥᱟᱠ ᱥᱚᱵᱽᱡᱤ ᱫᱚ ᱱᱟᱜ ᱵᱟᱝᱞᱮ ᱞᱟᱜᱟᱣ ᱦᱟᱛᱟᱲ ᱫᱟ ᱦᱩᱲᱩ ᱨᱮᱱᱟᱜ ᱜᱮ ᱛᱩᱲᱩ ᱦᱩᱲᱩ ᱦᱩᱭᱩᱜ ᱠᱟᱱᱟ ᱢᱟᱱᱮ ᱚᱱᱟᱜᱮ ᱡᱷᱚᱛᱚ ᱤᱭᱟᱹ ᱦᱩᱭ ᱠᱟᱱᱟ ᱡᱟᱹᱱᱤᱡ, ᱚᱱᱟ ᱫᱚ ᱦᱩᱲᱩ ᱨᱟᱠᱟᱵ ᱯᱚᱨᱮ ᱟᱞᱮ ᱢᱟ ᱨᱚᱦᱚᱭᱟᱞᱮ ᱥᱚᱨᱥᱟ ᱛᱤᱞᱢᱤᱧ ᱟᱹᱞᱩ ᱢᱟᱹᱨᱤᱪ ᱢᱟᱱᱮ ᱦᱩᱲᱩ ᱨᱟᱠᱟᱵ ᱯᱚᱨᱮ ᱚᱱᱟ ᱠᱚ ᱥᱩᱵᱡᱤ ᱠᱚᱫᱚᱞᱮ ᱨᱚᱦᱚᱭᱟ᱾
ᱦᱩᱸ ᱟᱨ ᱡᱚᱱᱰᱨᱟ ᱠᱩ ᱟᱨ ᱯᱟᱴ ᱯᱟᱹᱴᱣᱟᱹ ᱯᱟᱴ ᱠᱩ ᱢᱮᱛᱟᱜᱼᱟ ᱡᱟᱦᱟᱸ ᱚᱱᱟ ᱠᱚᱫᱚ ᱵᱟᱯᱮ ᱪᱟᱥ ᱫᱟ
ᱡᱚᱱᱰᱨᱟ ᱢᱟ ᱡᱚᱱᱰᱨᱟ ᱦᱚᱸ ᱪᱟᱥ ᱵᱟᱲᱟ ᱦᱩᱭᱩᱜ ᱜᱮᱭᱟ ᱢᱟᱱᱮ ᱚᱱᱮ ᱚᱝᱠᱟ ᱢᱟᱱᱮ ᱡᱟᱹᱥᱛᱤ ᱧᱚᱜ ᱫᱚ ᱵᱟᱝ ᱡᱮ ᱡᱟᱦᱟᱸᱜᱮ ᱚᱲᱟᱜ ᱡᱚᱢ ᱞᱮᱠᱟ ᱡᱚᱱᱰᱨᱟ ᱠᱚᱫᱚ ᱱᱟᱜ ᱪᱟᱥ ᱵᱟᱲᱟ ᱦᱩᱭᱩᱜ ᱜᱮᱭᱟ᱾ ᱟᱨ ᱯᱟᱴ ᱯᱟᱴ ᱯᱟᱴᱢᱟᱴ ᱠᱚᱫᱚ ᱱᱟᱜ ᱵᱟᱝᱞᱮ ᱨᱚᱦᱚᱭ ᱵᱟᱲᱟᱭ ᱜᱮᱭᱟ ᱾
ᱚᱸ
ᱡᱟᱹᱥᱛᱤ ᱢᱟ ᱟᱞᱮ ᱡᱟᱦᱟᱸ ᱵᱤᱱ ᱞᱟᱹᱭ ᱫᱟ ᱡᱟᱹᱥᱛᱤ ᱢᱟ ᱟᱞᱮ ᱦᱩᱲᱳᱜᱮ ᱱᱟᱜ ᱟᱨ ᱚᱱᱟ ᱥᱚᱵᱡᱤ ᱠᱚᱜᱮᱞᱮ ᱨᱚᱦᱚᱭ ᱵᱟᱲᱟᱭᱼᱟ ᱟᱫᱚ ᱚᱱᱟ ᱪᱷᱟᱲᱟ ᱚᱱᱱᱳ ᱱᱟᱜ ᱛᱚ ᱵᱟᱝᱞᱮ ᱨᱚᱦᱚᱭᱟ
ᱦᱩᱲᱩ ᱜᱮ ᱦᱟᱝ ᱦᱩᱲᱩ ᱨᱚᱦᱚᱭ ᱦᱚᱸ ᱚᱱᱟᱜᱮ ᱢᱚᱸᱡᱽ ᱦᱩᱭᱩᱜ ᱠᱟᱱᱟ ᱪᱮᱫᱞᱮᱠᱟ ᱚᱲᱟᱜ ᱨᱮ ᱡᱚᱢ ᱞᱟᱹᱜᱤᱫ ᱦᱚᱸ ᱦᱩᱭᱩᱜ ᱠᱟᱱᱟ ᱟᱨᱦᱚᱸ ᱡᱚᱛᱚ ᱫᱚ ᱛᱷᱚᱲᱮᱢ ᱡᱚᱢ ᱪᱟᱵᱟᱭᱟ ᱛᱤᱱᱟᱹᱜ ᱜᱟᱱ ᱥᱟᱨᱮᱡᱱᱟ ᱚᱱᱟᱫᱚᱢ ᱟᱠᱷᱨᱤᱧ ᱠᱮᱫᱟ ᱛᱚ ᱚᱱᱟ ᱚᱱᱟ ᱤᱭᱟᱹᱛᱮ ᱢᱟᱱᱮ ᱚᱲᱟᱜ ᱨᱮᱱᱟᱜ ᱦᱩᱲᱩ ᱛᱟᱦᱮᱱ ᱠᱷᱟᱡ ᱛᱚᱵᱮ ᱩᱱᱟᱹᱜ ᱜᱟᱱ ᱤᱭᱟᱹ ᱵᱟᱝ ᱛᱟᱦᱮᱱᱟ ᱜᱩᱱᱟᱹᱱ ᱵᱟᱝ ᱛᱟᱦᱮᱱᱟ ᱡᱮ ᱦᱮᱸ ᱪᱮᱫ ᱞᱮ ᱡᱚᱢᱟ ᱵᱟᱞᱮ ᱡᱚᱢᱟ ᱟᱞᱮ ᱱᱚᱱᱛᱮ ᱢᱟ ᱚᱱᱟ ᱦᱩᱲᱩ ᱨᱮᱱᱟᱜ ᱚᱵᱷᱟᱵ ᱥᱮ ᱟᱞᱮ ᱢᱟ ᱡᱚᱛᱚ ᱜᱮ ᱠᱤᱨᱤᱧ ᱡᱚᱢ ᱟᱫᱚ ᱚᱱᱮ ᱛᱤᱱᱟᱹᱜ ᱜᱟᱱᱮᱢ ᱛᱤᱱᱟᱹᱜ ᱜᱟᱱᱮᱢ ᱠᱟᱢᱟᱣ ᱠᱮᱫᱟ ᱦᱚᱭᱛᱚ ᱠᱟᱹᱢᱤᱢ ᱥᱮᱱ ᱱᱟ ᱛᱤᱱᱟᱹᱜ ᱜᱟᱱᱮᱢ ᱠᱟᱢᱟᱣ ᱠᱮᱫᱟ ᱫᱤᱱᱮᱢ ᱠᱟᱢᱟᱣ ᱤᱱᱟᱹᱜ ᱫᱤᱱᱮᱢ ᱡᱚᱢ ᱠᱮᱫᱟ ᱚᱱᱠᱟ ᱟᱞᱮ ᱱᱚᱱᱛᱮ ᱢᱟ
ᱦᱩᱸ ᱱᱚ ᱱᱚᱝᱠᱟ ᱢᱟ ᱛᱟᱦᱞᱮ ᱛᱟᱦᱞᱮ ᱛᱚ ᱢᱟᱱᱮ ᱛᱚ ᱟᱢ ᱟᱯᱮ ᱫᱚ ᱱᱟᱜ ᱦᱩᱲᱩᱢᱩᱲᱩ ᱛᱮ ᱱᱟᱜ ᱵᱟᱢ ᱯᱮ ᱨᱚᱦᱚᱭᱟ ᱢᱟᱱᱮ ᱠᱤᱨᱤᱧ ᱵᱷᱚᱨᱥᱟ ᱜᱮ ᱡᱚ ᱛᱚᱵᱮ ᱡᱚᱛᱚ ᱜᱮ ᱱᱟᱜ ᱠᱮ ᱛᱟᱦᱚᱞᱮ ᱠᱤᱨᱤᱧ ᱵᱷᱚᱨᱥᱟ ᱜᱮ ᱛᱚ
ᱠᱷᱟᱡ ᱫᱚ ᱡᱚᱛᱚ ᱜᱮ ᱠᱤᱨᱤᱧ ᱵᱷᱚᱨᱥᱟ ᱟᱫᱚ ᱚᱱᱟ ᱚᱱᱟ ᱤᱭᱟᱹ ᱛᱮᱜᱮ ᱢᱟᱞᱤᱧ ᱢᱮᱱᱮᱫ ᱠᱟᱱ ᱡᱮ ᱛᱤᱱᱟᱹᱜ ᱜᱟᱱᱮᱢ ᱠᱟᱢᱟᱣ ᱠᱮᱫᱟ ᱡᱚᱛᱚ ᱜᱤ ᱚᱱᱟ ᱡᱚᱢ ᱧᱩ ᱯᱤᱪᱷᱚᱱ ᱨᱮᱜᱮ ᱪᱟᱞᱟᱣᱱᱟ ᱢᱟ ᱛᱚᱵᱮ ᱱᱟᱣᱟ ᱛᱮᱫᱚ ᱡᱟᱦᱟᱱᱟᱜ ᱪᱮᱫ ᱦᱚᱸ ᱵᱟᱢ ᱪᱮᱠᱟ ᱫᱟᱲᱮᱣᱟᱫᱼᱟ
ᱟᱡ ᱫᱚ
ᱟᱨ ᱚᱞᱚᱜ ᱯᱟᱲᱦᱟᱜ ᱠᱚᱫᱚ ᱛᱚᱵᱮ ᱛᱤᱱᱟᱹᱜ ᱜᱟᱱ ᱚᱞᱚᱜ ᱯᱟᱲᱦᱟ ᱦᱚᱲ ᱠᱟᱱᱟ
ᱚᱞᱚᱜ ᱯᱟᱲᱦᱟᱣ ᱦᱚᱸ ᱡᱟᱦᱟᱸ ᱜᱮ ᱥᱮᱬᱟ ᱦᱳᱭ ᱠᱟᱱᱟ ᱧᱩᱛᱩᱢ ᱥᱳᱭ ᱞᱮᱠᱟ
ᱚᱸ ᱛᱤᱱᱟᱹᱜ ᱫᱷᱟᱵᱹᱤᱡ ᱮᱢ ᱯᱟᱲᱦᱟᱣ
ᱦᱮᱸᱜ ᱮᱸ ᱚᱱᱟ ᱠᱚᱫᱚ ᱱᱟᱜ ᱦᱟᱜ ᱪᱤᱠᱟᱹᱛᱮᱞᱤᱧ ᱞᱟᱹᱭ ᱟᱵᱤᱱᱟ ᱚᱱᱟ ᱠᱚᱫᱚ ᱱᱟᱜ ᱵᱟᱝᱠᱚ ᱞᱟᱹᱭᱟ ᱱᱤᱭᱟᱹ ᱫᱚ
ᱚᱻ
ᱵᱟᱝᱵᱤᱱ ᱵᱟᱲᱟᱭ ᱛᱮ
ᱦᱮᱸ ᱦᱮᱸ ᱦᱮᱸ
ᱦᱮᱸ ᱚᱱᱟ ᱠᱷᱟᱹᱛᱤᱨ ᱜᱮ ᱵᱟᱞᱤᱧ ᱵᱟᱝ ᱞᱤᱧ ᱞᱟᱹᱭ ᱟᱵᱤᱱ ᱠᱟᱱᱟ ᱛᱚ ᱟᱯᱮ ᱥᱮᱫ ᱫᱚ ᱱᱟᱜ ᱛᱟᱦᱚᱞᱮ ᱚᱱᱟ ᱠᱚᱜᱮ ᱠᱚ ᱪᱟᱥᱟ ᱵᱟᱝ ᱟᱨ ᱟᱱᱟᱨᱚᱥ ᱢᱟ ᱪᱮᱫ ᱞᱮᱠᱟ ᱠᱚ ᱪᱟᱥ ᱜᱮᱭᱟ ᱟᱱᱟᱨᱥ ᱡᱟᱦᱟᱸ ᱵᱤᱱ ᱞᱟᱹᱭᱮᱫ ᱛᱟᱦᱤᱸᱜ
ᱦᱮᱸ ᱟᱱᱟᱨᱚᱥ ᱦᱚᱸ ᱚᱱᱠᱟ ᱜᱤ ᱢᱟᱱᱮ ᱟ ᱱᱟ ᱯᱚᱨᱛᱷᱚᱢ ᱡᱟᱦᱟᱸᱴᱟᱜ ᱟᱱᱟᱨᱚᱥ ᱠᱚ ᱞᱟᱜᱟᱣ ᱞᱮᱜ ᱢᱟᱱᱮ ᱫᱷᱚᱨᱮᱱᱮ ᱢᱤᱫᱴᱮᱱ ᱤᱭᱟᱹ ᱛᱟᱦᱮᱱ ᱠᱟᱱᱟ ᱚᱸᱰᱮ ᱟᱱᱟᱨᱚᱥ ᱨᱮᱱᱟᱜ ᱪᱟᱨᱟ ᱛᱮᱜ ᱠᱚ ᱟᱠᱷᱨᱤᱧᱟ ᱛᱚ ᱚᱱᱟ ᱪᱟᱨᱟ ᱜᱮ ᱠᱤᱨᱤᱧ ᱜᱩ ᱦᱩᱭᱩᱜ ᱠᱟᱱᱟ ᱛᱳ ᱠᱤᱨᱤᱧ ᱟᱹᱜᱩ ᱠᱟᱛᱮᱫ ᱚᱱᱟ ᱞᱟᱜᱟᱣ ᱠᱮᱫᱟ ᱠᱚ ᱠᱟᱹᱢᱤ ᱨᱮ ᱞᱟᱜᱟᱣ ᱠᱟᱛᱮᱜ ᱚᱱᱟ ᱫᱟᱨᱤ ᱜᱮ ᱡᱚᱛᱚᱱ ᱵᱟᱲᱟᱭ ᱭᱳᱜ-ᱟ ᱚᱱᱟ ᱠᱷᱚᱡ ᱯᱷᱚᱞ ᱦᱩᱭᱩᱜ-ᱟ ᱟᱱᱟᱨᱚᱥ ᱦᱩᱭᱩᱜ-ᱟ ᱛᱟᱨᱯᱚᱨᱮ ᱚᱱᱟ ᱟᱱᱟᱨᱚᱥ ᱪᱮᱛᱟᱱ ᱨᱮ ᱧᱮᱞ ᱠᱟᱜ ᱜᱮᱭᱟᱵᱮᱱ ᱯᱟᱥᱮᱡ ᱦᱚᱸᱜᱚᱱᱠᱟ ᱤᱭᱟᱹ ᱞᱮᱠᱟ ᱢᱟᱱᱮ ᱠᱟᱴᱟ ᱠᱟᱴᱟ ᱛᱟᱸᱦᱮᱱ ᱜᱮ ᱡᱮ
ᱦᱳᱭ ᱦᱳᱭ ᱦᱳᱭ
ᱦᱮᱸ ᱚᱱᱟ ᱠᱷᱚᱡ ᱟᱨ ᱢᱤᱫᱴᱮᱱ ᱤᱭᱟᱹ ᱡᱟᱱᱟᱢᱚᱜ-ᱟ ᱚᱝᱠᱟᱜᱤ ᱫᱟᱨᱮ ᱡᱟᱱᱟᱢᱚᱜ-ᱟ ᱛᱳ ᱚᱱᱟᱜᱤ ᱚᱱᱟ ᱚᱱᱟ ᱠᱚ ᱫᱚᱦᱚ ᱟᱨ ᱟᱱᱟᱨᱚᱥ ᱫᱚ ᱢᱤᱫ ᱫᱷᱟᱣ ᱜᱮ ᱦᱩᱭᱩᱜ-ᱟ ᱦᱮ ᱥᱮ ᱢᱤᱫ ᱫᱷᱟᱣ ᱦᱩᱭᱩᱜ ᱠᱟ ᱚᱱᱟ ᱠᱚ ᱚᱱᱟ ᱵᱷᱟᱸᱜᱟᱣ ᱦᱩᱭᱩᱜ-ᱟ ᱛᱳ ᱚᱱᱟ ᱢᱤᱫᱴᱮᱱ ᱟᱱᱟᱨᱚᱥ ᱫᱟᱨᱤ ᱨᱤᱜᱮ ᱚᱱᱟ ᱤᱭᱟᱹ ᱫᱚ ᱪᱟᱨᱟ ᱫᱚ ᱡᱟᱱᱟᱢᱚᱜ-ᱟ ᱛᱚ ᱚᱱᱟ ᱪᱟᱨᱟ ᱫᱚᱠᱚ ᱫᱚᱦᱚ ᱠᱟᱜ-ᱟ ᱟᱨ ᱮᱴᱟᱜ ᱫᱟᱨᱤ ᱛᱮ ᱚᱱᱟ ᱫᱚᱠᱚ ᱩᱴᱷᱟᱹᱣᱟ ᱟᱨ ᱚᱱᱰᱮ ᱟᱨᱦᱚᱸ ᱟᱨᱦᱚ ᱯᱚᱨᱮᱨ ᱵᱟᱨ ᱟᱨᱦᱚᱸ ᱨᱚᱦᱚᱭ ᱦᱩᱭᱩᱜᱼᱟ ᱟᱱᱟᱨᱚᱥ
ᱛᱳ ᱢᱮᱫᱴᱟᱝ ᱢᱮᱱᱮᱜ ᱟ ᱟᱸᱡᱚᱢ ᱵᱤᱱ ᱢᱮᱫᱴᱟᱝ ᱢᱟᱱᱮ ᱟᱱᱟᱨᱚᱥ ᱢᱤᱫᱴᱟᱱ ᱫᱟᱨᱮ ᱠᱚ ᱫᱟᱨᱮ ᱠᱟᱛᱮ ᱢᱟᱱᱮ ᱡᱚ ᱫᱷᱟᱹᱵᱤᱡ ᱛᱮ ᱛᱤᱱᱟᱹᱜ ᱜᱟᱱ ᱢᱟᱱᱮ ᱴᱟᱭᱤᱢ ᱜᱟᱱᱮ ᱦᱟᱛᱟᱣᱟ
ᱴᱟᱭᱤᱢ ᱫᱚ ᱟᱭᱢᱟ ᱜᱟᱱ ᱜᱤ ᱦᱟᱛᱟᱣ ᱫᱟ ᱚᱱᱟ ᱢᱟ ᱵᱟᱹᱧ ᱞᱟᱹᱭ ᱫᱟᱲᱤᱜ ᱠᱟᱱ ᱤᱧ ᱵᱟᱹᱧ ᱵᱟᱰᱟᱭᱟ ᱚᱱᱟ ᱫᱚ ᱠᱤᱱᱛᱩ ᱟᱹᱰᱤ ᱟᱸᱴᱜᱤ ᱴᱟᱭᱤᱢ ᱞᱟᱜᱟᱜ ᱜᱮᱭᱟ ᱪᱮᱫᱟᱜ ᱡᱮ ᱢᱤᱫᱴᱮᱱ ᱫᱟᱨᱤ ᱦᱟᱨᱟᱜ ᱛᱮ ᱡᱚᱜ ᱛᱮ ᱛᱚ ᱟᱹᱰᱤ ᱜᱷᱟᱹᱲᱤᱡ ᱜᱮ ᱟᱹᱰᱤ ᱫᱤᱱ ᱜᱮ ᱞᱟᱜᱟᱜ-ᱟ ᱛᱚ
ᱦᱳᱭ ᱦᱳᱭ ᱚᱱᱟᱜᱮ ᱢᱟᱱᱮ ᱵᱟᱲᱟᱭ ᱥᱟᱱᱟᱭᱮᱫ‌ ᱞᱤᱧᱟ